ᱡᱚᱦᱟᱨ ᱡᱚᱦᱟᱨ ᱜᱚᱝᱠᱮ?
ᱦᱚᱸᱜᱚᱝᱠᱮ ᱡᱚᱦᱟᱨ ᱜᱮ᱾
ᱦᱚᱸ ᱪᱤᱠᱟᱹ ᱫᱚ ᱜᱚᱝᱠᱮ ᱱᱤᱛᱚᱜ ᱫᱚ ᱱᱚᱜᱼᱚᱭ ᱫᱟᱠᱟ ᱠᱚ ᱡᱚᱢ ᱵᱟᱲᱟ ᱠᱟᱛᱮᱮᱫ ᱱᱚᱜᱼᱚᱭ ᱵᱟᱭᱨᱮ ᱥᱮᱫ ᱨᱮ ᱠᱟᱹᱴᱤᱡ ᱨᱮᱥᱴ ᱦᱩᱭᱩ ᱾ᱠᱟᱱᱟ ᱫᱩᱲᱩᱵ ᱵᱟᱲᱟ ᱦᱩᱭᱠᱟᱱᱟ ᱠᱟᱹᱴᱤᱡ ᱟᱹᱰᱤ ᱜᱚᱨᱚᱢ ᱧᱚᱜ ᱵᱩᱡᱟᱹᱜ ᱠᱟᱱᱟ ᱛᱚ᱾ ᱛᱟᱨᱯᱚᱨ
ᱟᱹᱞᱤᱧ ᱥᱮᱨᱢᱟ ᱡᱟᱹᱲᱤ ᱠᱚ ᱵᱟᱝ ᱦᱩᱭ ᱟᱠᱟᱱᱟ ᱟᱯᱮᱥᱮᱫ ᱫᱚ?
ᱥᱮᱨᱢᱟ ᱡᱟᱹᱲᱤ ᱠᱚᱫᱚ ᱢᱚᱴᱟᱢᱩᱴᱤ ᱛᱮᱦᱮᱧ ᱜᱟᱯᱟ ᱫᱚ ᱱᱟᱦᱟᱜ ᱵᱟᱝ ᱦᱩᱭᱠᱟᱱᱟ ᱵᱟᱨᱯᱮ ᱫᱤᱱ ᱢᱟᱲᱟᱝ ᱦᱩᱭ ᱞᱮᱱᱟ᱾ ᱟᱫᱚ ᱛᱮᱦᱮᱧ ᱜᱟᱯᱟ ᱫᱚ ᱟᱹᱰᱤ ᱡᱟᱹᱥᱛᱤ ᱥᱤᱛᱩᱝ ᱠᱷᱟᱹᱛᱤᱨ ᱠᱟᱹᱴᱤᱡ ᱜᱚᱨᱚᱢ ᱢᱟᱱᱮ ᱩᱫᱽᱜᱟᱹᱨ ᱛᱮᱫ ᱡᱟᱹᱥᱛᱤ ᱧᱚᱜ ᱵᱩᱡᱷᱟᱹᱜ ᱠᱟᱱᱟ᱾
ᱟᱪᱪᱷᱟ ᱟᱨ ᱟᱞᱮ ᱥᱮᱱ ᱫᱚ ᱠᱟᱹᱡ ᱡᱟᱹᱲᱤ ᱵᱟᱲᱟᱟᱣᱮᱫ ᱞᱮᱭᱟ᱾
ᱚᱻ ᱛᱮᱦᱮᱧ ᱜᱟᱯᱟ ᱡᱟᱹᱲᱤ ᱠᱮᱫ ᱜᱮᱭᱟ?
ᱦᱳᱭᱚᱭ ᱛᱮᱦᱮᱧ ᱤᱱᱠᱤ ᱦᱟᱞᱠᱟ ᱦᱟᱞᱠᱟᱭ ᱡᱟᱲᱮ ᱧᱚᱜ ᱠᱮᱭᱟ᱾
ᱟᱪᱪᱷᱟ ᱟᱪᱪᱷᱟ ᱛᱟᱦᱚᱞᱮ ᱜᱚᱝᱠᱮ ᱪᱮᱫ ᱠᱚ ᱛᱟᱦᱚᱞᱮ ᱚᱱᱠᱟᱯᱮ ᱪᱤᱠᱟᱹ ᱵᱟᱲᱟᱭᱮᱫᱼᱟ ᱱᱤᱛᱚᱜ ᱫᱚ?
ᱪᱤᱠᱟᱹ ᱫᱚ ᱱᱤᱛᱚᱜ ᱠᱟᱹᱢᱤ ᱠᱚᱫᱚ ᱚᱱᱠᱟ ᱯᱟᱪᱩᱜ ᱠᱟᱜᱼᱟ, ᱡᱮ ᱱᱚᱜᱼᱚᱭ ᱛᱚᱲᱟ ᱠᱚ ᱫᱚ ᱦᱟᱸᱜ ᱚᱱᱟ ᱠᱚᱫᱚ ᱜᱤᱰᱤ ᱵᱟᱲᱟ ᱦᱩᱭ ᱟᱠᱟᱱᱟ ᱟᱫᱚ ᱚᱢᱚᱱ ᱜᱚᱫ ᱠᱟᱱᱟ ᱱᱟᱜ᱾ ᱟᱨ ᱚᱱᱠᱟ ᱠᱟᱹᱢᱤ ᱠᱚᱫᱚ ᱟᱫᱚ ᱱᱤᱛᱚᱜ ᱫᱚ ᱯᱟᱹᱪᱩᱜ ᱟᱠᱟᱜ-ᱟ ᱱᱟᱜ᱾
ᱦᱚᱭ ᱟᱞᱮ ᱦᱚᱸ ᱜᱚᱢᱠᱮ ᱱᱚᱜᱼᱚᱭ᱾ ᱪᱟᱥᱵᱟᱥ ᱠᱟᱹᱢᱤ ᱠᱚᱦᱚᱸ ᱞᱮ ᱮᱦᱚᱵ ᱜᱚᱱ ᱠᱟᱫᱟ᱾ ᱥᱟᱶᱛᱮ ᱡᱟᱦᱟᱸ ᱛᱚᱞᱟ ᱜᱤᱰᱤ ᱠᱚ ᱛᱚᱞᱟ ᱜᱤᱰᱤ ᱠᱚ ᱦᱚᱸ ᱢᱟᱱᱮ ᱮᱢ ᱜᱤᱰᱤ ᱠᱟᱛᱮᱫ ᱞᱮ ᱚᱢᱚᱱ ᱦᱚᱪᱚ ᱜᱚᱱ ᱠᱟᱫᱟ ᱟᱨ ᱱᱚᱜ ᱱᱚᱣᱟ ᱵᱟᱹᱫᱽ ᱡᱟᱦᱟᱸ ᱵᱚᱱ ᱢᱮᱛᱟᱜ ᱫᱚ ᱚᱱᱟ ᱦᱚᱸ ᱛᱚᱞᱟ ᱞᱟᱹᱜᱤᱫ ᱱᱚᱜᱼᱚᱭ ᱛᱩᱲ ᱡᱷᱩᱲ ᱨᱮ ᱢᱮᱱᱟᱜ ᱞᱮᱭᱟ᱾
ᱟᱪᱪᱷᱟ᱾
ᱦᱳᱭ᱾
ᱟᱪᱪᱷᱟ ᱜᱚᱝᱠᱮᱧ ᱞᱟᱹᱭ ᱡᱟᱦᱟᱱᱟᱜ ᱪᱮᱛᱟᱱ ᱨᱮᱞᱟᱝ ᱛᱷᱩᱛᱤᱭᱟ ᱥᱮ ᱪᱮᱫ ᱠᱚ ᱥᱟᱛᱟᱢ ᱞᱟᱝ ᱫᱚᱦᱚᱭᱟ? ᱥᱮ ᱱᱤᱝᱠᱟ ᱨᱚᱲ ᱛᱮᱜᱮᱞᱟᱝ ᱯᱟᱨᱢᱟ ᱞᱤᱭ ᱛᱟᱞᱟᱝ ᱢᱮ ᱢᱟ᱾
ᱟᱪᱪᱷᱟ ᱟᱹᱰᱤ ᱱᱟᱯᱟᱭ ᱞᱟᱹᱭᱮᱜᱼᱟ, ᱟᱞᱟᱝ ᱫᱚ ᱢᱮᱱᱫᱟᱞᱤᱧ ᱱᱚᱜᱼᱚ ᱱᱚᱣᱟ ᱡᱟᱦᱟᱸ ᱵᱤᱦᱟᱹ ᱵᱟᱯᱞᱟ᱾
ᱵᱤᱦᱟᱹ ᱵᱟᱯᱞᱟ ᱪᱮᱛᱟᱱ‌ᱨᱮ?
ᱦᱚᱭ᱾
ᱟᱪᱪᱷᱟ ᱛᱟᱦᱟᱱ ᱵᱟ ᱵᱤᱦᱟᱹ ᱵᱟᱯᱞᱟ ᱪᱮᱛᱟᱱ ᱨᱮᱜᱮᱞᱟᱝ ᱛᱷᱩᱛᱤᱭᱟ ᱛᱚᱵᱮ ᱜᱚᱝᱠᱮ᱾
ᱦᱳᱭ ᱦᱳᱭ ᱦᱳᱭ᱾
ᱟᱪᱪᱷᱟ ᱢᱟ ᱞᱟᱹᱭ ᱛᱟᱞᱟᱝ ᱢᱮ ᱟᱯᱮ ᱥᱮᱱ ᱨᱮ ᱪᱮᱫ ᱞᱮᱠᱟᱱ ᱵᱟᱯᱞᱟ ᱠᱚ ᱟᱢᱮᱢ ᱧᱮᱞ ᱟᱠᱟᱫ ᱛᱟᱞᱟᱝ ᱚᱱᱟ ᱞᱟᱹᱭ ᱞᱮ ᱛᱟᱞᱟᱝ ᱢᱮ ᱢᱟ ᱤᱧ ᱟᱞᱮ ᱥᱮᱱᱟᱜ ᱤᱱᱟᱹ ᱛᱟᱭᱚᱢ ᱱᱟᱦᱟᱜ ᱤᱧ ᱞᱟᱹᱭᱟ ᱱᱟᱜ ᱢᱟ᱾
ᱦᱳᱭ ᱟᱹᱰᱤ ᱱᱟᱯᱟᱭ, ᱟᱞᱮ ᱥᱮᱫ ᱫᱚ ᱦᱳᱭ᱾ ᱟᱞᱮ ᱥᱮᱫ ᱫᱚ ᱱᱚᱜᱼᱚᱭ ᱜᱚᱝᱠᱮ ᱟᱞᱮ ᱫᱚ ᱟᱸᱜ ᱵᱤᱨ ᱫᱤᱥᱚᱢ ᱦᱚᱲ ᱛᱚ ᱛᱟᱨᱯᱚᱨ᱾ ᱟᱞᱮ ᱥᱮᱱᱟᱜ ᱵᱟᱯᱞᱟ ᱠᱚᱨᱮ ᱡᱟᱦᱟᱸ ᱛᱤᱱᱟᱹᱜ ᱤᱧ ᱧᱮᱞ ᱟᱹᱜᱩ ᱟᱠᱟᱫ᱾ ᱡᱟᱦᱟᱸ ᱵᱟᱯᱞᱟ ᱠᱟᱹᱢᱤ ᱦᱚᱨᱟ ᱫᱚ ᱱᱩᱠᱩ ᱢᱟᱺᱡᱷᱤ ᱱᱟᱭᱠᱮ ᱜᱚᱰᱮᱛ ᱯᱟᱨᱟᱱᱤᱠ ᱱᱩᱠᱩ ᱠᱚ ᱟᱛᱮᱫ ᱜᱮ ᱱᱟᱦᱟᱜ ᱠᱟᱹᱢᱤ ᱦᱚᱨᱟ ᱫᱚ ᱪᱟᱞᱟᱜᱼᱟ᱾
ᱟᱨ ᱩᱱᱠᱩ ᱜᱮᱛᱚ ᱟᱛᱳ ᱨᱮᱱ ᱟᱹ ᱟᱹᱜᱩᱣᱟᱹᱱ ᱞᱮᱠᱟᱛᱮ ᱞᱟᱹᱭ ᱜᱟᱱᱚᱜᱼᱟ, ᱥᱮ ᱜᱟᱹᱞᱤᱢ ᱞᱮᱠᱟᱛᱮ ᱱᱚᱣᱟ ᱞᱟᱹᱭ ᱤᱫᱤ ᱛᱟᱞᱟᱝ ᱢᱮ᱾
ᱦᱳᱭ ᱦᱳᱭ ᱦᱳᱭ, ᱮᱠᱫᱚᱢ ᱮᱠᱫᱚᱢ ᱛᱟᱨᱯᱚᱨ ᱡᱟᱦᱟᱸ ᱠᱟᱹᱢᱤ ᱦᱚᱨᱟ ᱯᱳᱭᱞᱳ ᱨᱮᱱᱟᱜ ᱠᱟᱹᱢᱤ ᱦᱚᱨᱟ ᱪᱷᱟᱢᱰᱟ ᱵᱮᱱᱟᱣ ᱜᱤᱨᱟᱹ ᱛᱚᱞ ᱱᱚᱜᱼᱚ ᱱᱚᱣᱟ ᱠᱚ ᱠᱟᱱ ᱛᱟᱵᱚᱱᱟ ᱛᱚ? ᱟᱨ ᱵᱤᱥᱮᱥ ᱠᱟᱭ ᱛᱮ ᱪᱷᱟᱢᱰᱟ ᱵᱮᱱᱟᱣ ᱢᱮᱱᱠᱷᱟᱱ ᱢᱮᱱ ᱞᱮᱠᱷᱟᱱ ᱫᱚ ᱡᱟᱦᱟᱸ ᱫᱚ ᱱᱩᱠᱤᱱ ᱡᱚᱜᱽ ᱢᱟᱺᱡᱷᱤ ᱵᱚᱱ ᱢᱮᱛᱟ ᱠᱤᱱ ᱠᱟᱱ ᱢᱮᱱᱫᱚ ᱟᱨ ᱱᱩᱠᱤ ᱱᱟᱜ ᱥᱩᱛᱩᱜ ᱟᱹᱭᱩᱨ ᱥᱩᱛᱩᱜ ᱛᱮ ᱟᱛᱩ ᱨᱮᱱ ᱮ ᱵᱟᱨ ᱯᱮ ᱦᱚᱲ ᱥᱮ ᱟᱛᱳ ᱢᱚᱬᱮ ᱦᱚᱲ᱾ ᱠᱚ ᱜᱚᱲᱚ ᱜᱚᱯᱚᱲᱚ ᱠᱟᱛᱮ ᱡᱟᱦᱟᱸ ᱵᱤᱨ ᱠᱷᱚᱱ ᱥᱟᱨᱡᱚᱢ ᱰᱟᱹᱨ ᱟᱨ ᱱᱚᱣᱟ ᱥᱮᱠᱨᱮᱡ ᱰᱟᱹᱨ᱾ ᱢᱟᱛᱠᱚᱢ ᱰᱟᱹᱨ ᱱᱚᱜᱼᱱᱟ ᱠᱚ ᱢᱟᱱᱮ ᱢᱟᱜ ᱠᱟᱛᱮᱫ ᱟᱹᱜᱩᱭ ᱦᱩᱭᱩᱜᱼᱟ᱾ ᱪᱷᱟᱢᱰᱟ ᱥᱮ ᱱᱚᱜᱼᱱᱚᱣᱟ ᱡᱟᱦᱟᱸ ᱢᱟᱰᱣᱟ ᱵᱚᱱ ᱢᱮᱛᱟᱜ ᱠᱟᱱ ᱫᱚ ᱱᱟᱣᱟᱱ ᱚ ᱢᱟᱸᱰᱣᱟ ᱵᱤᱫ ᱠᱟᱛᱮ
ᱦᱚᱸ᱾
ᱟ ᱟᱨ ᱚᱱᱟ ᱡᱟᱦᱟᱸ ᱟᱹᱱ ᱟᱹᱨᱤ ᱢᱮᱱᱟᱜ ᱛᱟᱵᱚᱱᱟ ᱚᱱᱟ ᱵᱤᱫ ᱯᱚᱨᱮ ᱢᱟ ᱢᱤᱫ ᱦᱟᱴᱟᱜ ᱪᱟᱣᱞᱮ ᱥᱟᱶᱛᱮ ᱵᱟᱨ ᱴᱩᱠᱩᱡ ᱦᱟᱺᱰᱤ᱾ ᱢᱟᱱᱮ ᱟᱯᱮ ᱥᱮᱱ ᱱᱚᱝᱠᱟᱱᱟᱜ ᱛᱤᱦᱤᱱᱟ ᱟᱹᱱ ᱟᱹᱱ ᱟᱹᱨᱤ ᱢᱮᱱᱟᱜ-ᱟ ᱚᱱᱟ ᱠᱚ ᱡᱚᱢ ᱧᱩ ᱠᱟᱛᱮ ᱚᱱᱟ ᱵᱤᱫ, ᱵᱤᱫ ᱦᱩᱭᱩᱜ-ᱟ ᱛᱟᱨᱯᱚᱨ ᱫᱚ ᱮᱸ ᱱᱚᱜ-ᱚᱱᱟ ᱜᱤᱨᱟᱹ ᱛᱚᱞ ᱨᱮᱱᱟᱜ ᱠᱟᱛᱷᱟ ᱱᱚᱣᱟ ᱵᱩᱥᱩᱵ ᱵᱟᱵᱮᱨ ᱨᱮ ᱡᱟᱦᱟᱸ ᱩᱞ ᱰᱟᱹᱨ ᱥᱟᱠᱟᱢ ᱛᱚᱞ ᱠᱟᱛᱮᱫ ᱮᱸ ᱟᱹᱛᱩ ᱠᱩᱞᱦᱤ ᱢᱩᱪᱟᱹᱫ ᱟᱨ ᱚᱱᱟ ᱛᱟᱞᱟ ᱠᱩᱞᱦᱤ ᱠᱚᱨᱮ ᱚᱱᱠᱟ ᱴᱟᱸᱜᱟᱣ ᱦᱩᱭᱩᱜ-ᱟ ᱟᱨ ᱪᱮᱫ᱾
ᱜᱚᱝᱠᱮ ᱞᱟᱹᱭᱮᱜ ᱤᱧ ᱛᱤᱱ ᱴᱷᱮᱱ ᱯᱮ ᱟᱠᱟᱭᱟ ᱦᱟᱯᱮᱱ?
ᱪᱮᱫ ᱞᱮᱠᱟ?
ᱢᱮᱱᱮᱜ ᱤᱧ ᱩᱞ ᱰᱟᱹᱨ ᱫᱚ ᱛᱤᱱ ᱴᱷᱮᱱ ᱯᱮ ᱟᱠᱟᱭ ᱛᱟᱵᱚᱱᱟ?
ᱟᱞᱮ ᱫᱚ ᱠᱩᱞᱦᱤ ᱦᱟᱱᱟ ᱢᱩᱪᱟᱹᱫ ᱟᱨ ᱱᱚᱣᱟ ᱢᱩᱪᱟᱹᱫ ᱢᱟᱱᱮ ᱦᱳᱭᱛᱚ ᱯᱮ ᱴᱷᱮᱱ ᱵᱟᱝᱠᱷᱟᱱ ᱢᱚᱬᱮ ᱴᱷᱮᱱ ᱚᱱᱮ ᱚᱱ
ᱦᱳᱭ, ᱦᱳᱭ ᱵᱤᱡᱳᱲ ᱡᱟᱭᱜᱟ ᱨᱮᱜᱮ ᱟᱞᱮ ᱥᱮᱱ ᱠᱚ ᱟᱫᱚ ᱟᱞᱮ ᱦᱚᱸ ᱚᱱᱠᱟ ᱜᱮ ᱢᱟᱱᱮ ᱯᱮ ᱴᱷᱮᱱ ᱜᱮ ᱡᱟᱹᱥᱛᱤ ᱫᱚ ᱟᱠᱟ ᱵᱟᱲᱟ ᱦᱩᱭ ᱠᱟᱱᱟ᱾
ᱦᱳᱭ, ᱚ᱾ ᱛᱟᱨᱯᱚᱨ ᱵᱟᱯᱞᱟ ᱠᱟᱹᱢᱤ ᱦᱚᱨᱟ ᱢᱮᱱᱛᱮ ᱫᱚ ᱢᱟ ᱢᱮᱱᱟᱜ ᱜᱮᱛᱟ ᱵᱚᱱᱟ ᱟᱨ ᱵᱟᱯ ᱵᱟᱯᱞᱟ ᱨᱮᱱᱟᱜ ᱦᱚᱸ ᱟᱨᱚ ᱫᱷᱚᱨᱚᱱ ᱢᱮᱱᱟᱜ ᱛᱟᱵᱚᱱᱟ ᱛᱚ᱾ ᱡᱟᱦᱟᱸ ᱫᱚ ᱜᱩᱲᱫᱟᱹᱣ ᱧᱟᱯᱟᱢ ᱵᱟᱯᱞᱟ ᱟᱨ ᱱᱚᱜ-ᱚ ᱱᱚᱣᱟ ᱡᱟᱦᱟᱸ ᱢᱟᱱᱮ ᱧᱮᱞ ᱧᱮᱯᱮᱞ ᱵᱟᱯᱞᱟ ᱱᱚᱣᱟ ᱠᱚ ᱢᱟᱱᱮ ᱢᱤᱴᱤᱡ ᱢᱤᱴᱤᱡ ᱧᱩᱛᱩᱢ ᱢᱮᱱᱟᱜ ᱛᱟᱵᱚᱱᱟ ᱛᱚ᱾
ᱟᱪᱪᱷᱟ᱾
ᱟ ᱚᱲᱟᱜ ᱫᱚ ᱢᱟᱱᱮ ᱡᱚᱛᱚ ᱮᱸ, ᱮᱠᱴᱟ ᱫᱚ ᱱᱟᱦᱟ ᱩᱱᱟᱹᱜ ᱮᱠᱴᱟ ᱫᱚ ᱵᱟᱲᱟᱭ ᱫᱚ ᱵᱟᱹᱱᱩᱜ-ᱟ ᱟᱨ ᱡᱟᱦᱟᱸ ᱛᱤᱱᱟᱹᱜ ᱵᱟᱲᱟᱭ ᱢᱮᱱᱟᱜ-ᱟ ᱤᱱᱟᱹ ᱠᱚᱜᱮ ᱛᱚᱞᱟᱝ ᱮᱸ ᱟᱞᱳᱪᱚᱱᱟᱭᱟ ᱛᱚ᱾
ᱟᱪᱪᱷᱟ ᱜᱚᱝᱠᱮ ᱟᱞᱮ ᱥᱮᱱᱟᱜ ᱮᱞ ᱟᱞᱮ ᱥᱮᱱᱟᱜ ᱵᱟᱨᱭᱟ ᱯᱮᱭᱟ ᱵᱟᱯᱞᱟ ᱠᱟᱛᱷᱟ ᱠᱩᱧ ᱞᱟᱹᱭᱟ ᱢᱟᱱᱮ ᱤᱧ ᱡᱟᱦᱟᱸ ᱜᱮ ᱢᱮᱫ ᱛᱤᱧ ᱧᱮᱞ ᱛᱤᱭᱳᱜ ᱠᱟᱜ-ᱟ ᱚᱱᱠᱟᱱ ᱵᱟᱯᱞᱟ ᱠᱚ ᱨᱮᱱᱟᱜ ᱠᱟ ᱠᱟᱛᱷᱟᱧ ᱞᱟᱹᱭ ᱮᱫ ᱛᱟᱞᱟᱝ-ᱟ ᱦᱮᱸ᱾
ᱦᱳᱭ ᱞᱟᱹᱭ ᱵᱤᱱ᱾
ᱟᱹᱞᱤᱧ ᱞᱟᱹᱭᱤᱧ ᱱᱚᱜ-ᱚᱭ ᱠᱚᱸᱰᱮᱞ ᱧᱟᱯᱟᱢ ᱵᱟᱯᱞᱟ ᱡᱟᱦᱟᱸ ᱮᱸ ᱧᱮᱞ ᱦᱩᱭ ᱠᱟᱱᱟ᱾ ᱠᱚᱸᱰᱮᱞ ᱧᱟᱯᱟᱢ ᱢᱟᱱᱮ ᱱᱚᱜ-ᱚᱭ ᱫᱩ ᱫᱩᱞᱟᱹᱲ ᱫᱩᱯᱞᱟᱹᱲ ᱠᱟᱛᱮᱫ ᱡᱟᱦᱟᱸ ᱜᱷᱚᱞᱴᱟᱣ ᱧᱟᱯᱟᱢ ᱯᱟᱢ ᱵᱟᱯᱞᱟ ᱦᱚᱸ ᱠᱚ ᱞᱟᱹᱭᱟ ᱥᱮ ᱵᱟᱝ?
ᱦᱳᱭ ᱦᱳᱭ᱾
ᱦᱳᱭ ᱟᱨ ᱱᱚ, ᱱᱚᱣᱟ ᱵᱟᱯᱞᱟ ᱫᱚ ᱦᱩᱭᱩᱜ ᱠᱟᱱᱟ ᱡᱮ ᱡᱩᱫᱤ ᱦᱩᱭᱮᱱᱟ᱾ ᱩᱸ ᱠᱚᱸᱰᱮᱞ ᱧᱟᱯᱟᱢᱮᱱᱟ ᱠᱤᱱ ᱛᱟᱦᱞᱮ ᱠᱚᱸᱰᱮᱞ ᱧᱟᱯᱟᱢ ᱠᱟᱛᱮᱫ ᱡᱮ ᱠᱚᱲᱟ ᱚᱲᱟᱜ ᱯᱟᱥᱴᱟ ᱨᱤᱱ ᱡᱟᱦᱟᱸᱭ ᱠᱚᱲᱟ ᱜᱤᱫᱽᱨᱟᱹ ᱱᱟᱜ-ᱮ ᱵᱟᱯᱞᱟ ᱦᱟᱠᱟᱱᱟ ᱥᱮ ᱵᱟᱝ?
ᱦᱳᱭ ᱦᱳᱭ᱾
ᱦᱚᱸᱜ-ᱚ ᱩ, ᱩᱱᱤ ᱚᱲᱟᱜ ᱨᱤᱱ ᱩᱸ, ᱩᱱᱤ ᱟᱛᱳ ᱨᱮᱱ ᱢᱟᱹᱡᱷᱤ ᱜᱚᱰᱮᱛ, ᱡᱚᱜᱽ ᱢᱟᱹᱡᱷᱤ, ᱯᱟᱨᱟᱱᱤᱠ ᱱᱟᱭᱠᱮ ᱠᱷᱚᱵᱚᱨ ᱮᱢᱟ ᱠᱚᱣᱟ ᱠᱷᱚᱵᱚᱨ ᱮᱢ ᱠᱟᱛᱮᱫ ᱦᱟᱸᱰᱮ ᱠᱩᱲᱤ ᱚᱲᱟᱜ ᱨᱮ ᱠᱷᱚᱵᱚᱨ ᱠᱚ ᱵᱷᱤᱲᱟᱹᱜ ᱵᱷᱤᱲᱟᱹᱣ ᱦᱚᱴᱚ ᱠᱟᱜ-ᱟ ᱠᱤᱪᱷᱩ ᱫᱤᱱ ᱛᱟᱭᱚᱢ ᱠᱚ ᱦᱮᱡ ᱮᱱᱟ ᱟᱫᱚ ᱠᱚ ᱯᱟᱸᱡᱟ ᱴᱮᱠᱟᱣ ᱠᱤᱱᱟᱹ᱾ ᱥᱮ ᱵᱟᱝ? ᱦᱳᱭ᱾ ᱯᱟᱸᱡᱟ ᱴᱮᱠᱟᱣ ᱦᱩᱭᱱᱟ ᱛᱟᱯᱚᱨ ᱟᱹᱠᱤᱱ ᱯᱟᱸᱡᱟ ᱴᱮᱠᱟᱣ ᱠᱟᱹᱢᱤ ᱪᱟᱵᱟ ᱠᱟ ᱟᱫᱚ ᱦᱟᱸᱜ ᱚᱸᱰᱮ ᱜᱮ ᱩᱸ ᱠᱩᱞᱤ ᱠᱩᱯᱞᱤ ᱦᱩᱭᱩᱜᱼᱟ ᱟᱵᱚᱣᱟᱜ ᱥᱮᱨᱣᱟ ᱞᱮᱠᱟᱛᱮ ᱡᱟ ᱟᱨ ᱠᱩᱞᱤ ᱠᱩᱯᱞᱤ ᱢᱮᱱᱟᱜᱼᱟ ᱚᱱᱠᱟᱱᱟᱜ ᱥᱮᱨᱣᱟ ᱞᱮᱠᱟ ᱛᱮᱜᱮ ᱛᱚ ᱠᱩᱞᱤ ᱠᱩᱯᱞᱤ ᱢᱟ ᱦᱩᱭᱮᱱ ᱜᱮᱭᱟ ᱥᱮ ᱵᱟᱝ
ᱦᱳᱭ ᱦᱳᱭ ᱮᱠᱫᱚᱢ ᱮᱠᱫᱚᱢ
ᱦᱳᱭ ᱟᱨ ᱚᱸᱰᱮ ᱫᱚ ᱦᱟᱸᱜ ᱠᱩᱞᱤ ᱠᱩᱯᱞᱤ ᱟᱹᱰᱤᱜᱟᱱ ᱠᱚᱞᱤ ᱠᱩᱯᱞᱤ ᱢᱮᱱᱟᱜᱼᱟ ᱚᱱᱟ ᱡᱩᱫᱤ ᱞᱟᱝ ᱛᱷᱩᱛᱤᱭᱟ ᱦᱟᱸᱜ ᱥᱮ ᱟᱹᱰᱤ ᱜᱷᱟᱹᱲᱤᱡᱚᱜᱼᱟ ᱦᱟᱸᱜ ᱟᱨᱦᱚᱸ ᱮᱴᱟᱜ ᱵᱟᱯᱞᱟ ᱠᱚᱞᱟᱝ ᱧᱮᱞ ᱟᱨ ᱚᱱᱟ ᱠᱚᱸᱰᱮᱞ ᱧᱟᱯᱟᱢ ᱵᱟᱯᱞᱟ ᱨᱮᱜᱮ ᱤᱧ ᱤᱭᱟᱹ ᱠᱚᱫᱚ ᱫᱮᱱᱟᱯᱟᱣᱱᱟ ᱮᱠᱷᱚᱱ ᱪᱟᱯᱟᱞ ᱫᱟᱨᱮ ᱟᱯᱮ ᱥᱮᱱ ᱫᱚ ᱱᱚᱣᱟ ᱛᱮᱨᱮᱞ ᱴᱮᱰᱟ ᱟᱨ ᱦᱮᱸᱥᱟᱞ ᱪᱟᱰᱟ ᱠᱟᱛᱷᱟ ᱢᱮᱱᱟᱜ ᱟᱥᱮ ᱵᱟᱝ
ᱮ ᱚᱱᱟ ᱫᱚ ᱢᱮᱱᱟᱜ ᱫᱚ ᱢᱮᱱᱟᱜᱼᱟ ᱠᱤᱱᱛᱩ ᱚᱱᱟ ᱨᱮᱱᱟᱜ ᱡᱟᱦᱟᱸ ᱧᱩᱛᱩᱢ ᱫᱚ ᱠᱟᱹᱴᱤᱡ ᱫᱷᱚᱨᱚᱱ ᱛᱮᱫ ᱟᱞᱟᱫᱟ ᱧᱚᱜ ᱜᱮᱭᱟ ᱢᱮᱱ ᱦᱳᱭᱛᱳ ᱢᱳᱚᱴᱟᱢᱩᱴᱤ ᱥᱮᱢ ᱜᱮᱭᱟ
ᱵᱟᱝ ᱪᱮᱫ ᱪᱮᱫ ᱠᱚ ᱧᱩᱛᱩᱢ ᱟᱠᱟᱜᱼᱟ ᱟᱯᱮ ᱥᱮᱱ ᱫᱚ?
ᱟᱞᱮ ᱥᱮᱱ ᱫᱚ ᱡᱟᱦᱟᱸ ᱚᱱᱟ ᱯᱟᱸᱡᱟᱛᱮᱱ ᱠᱟᱛᱷᱟ ᱵᱮᱱ ᱞᱟᱹᱭ ᱦᱚᱪᱚᱭᱮᱫᱼᱟ ᱥᱮ ᱟᱵᱮᱱ?
ᱮᱭ ᱫᱮᱱᱟ ᱪᱟᱵᱟ ᱞᱟᱜᱮ ᱱᱚᱣᱟ ᱠᱚ ᱠᱚᱸᱰᱮᱞ ᱵᱟᱯᱞᱟ ᱨᱮᱭᱟᱜᱼᱟ ᱡᱟᱦᱟᱱᱟᱜ ᱢᱟᱱᱮ ᱜᱩᱲᱫᱟᱹᱣ ᱧᱟᱯᱟᱢ ᱵᱟᱯᱞᱟ ᱨᱮᱭᱟᱜ ᱚᱱᱟ ᱨᱮᱜᱮ ᱛᱚ ᱢᱟᱱᱟᱜ ᱢᱟ ᱞᱟᱜᱟᱜᱼᱟ ᱚᱱᱟ ᱵᱮᱜᱚᱨ ᱮᱴᱟᱜ ᱵᱟᱯᱞᱟ ᱠᱚᱨᱮ ᱢᱟ ᱢᱟᱱᱟᱜ ᱢᱟ ᱨᱮᱭᱟᱜ ᱞᱟᱜᱟᱛ ᱚᱱᱟ ᱛᱚ ᱯᱟᱹᱪᱩᱜᱼᱟ
ᱦᱳᱭ ᱦᱳᱭ
ᱦᱳᱭ ᱟᱹᱞᱤᱧ ᱟᱯᱮ ᱠᱷᱟᱱ ᱫᱚ ᱚᱱᱠᱟ ᱢᱟᱱᱟᱜ ᱢᱟᱜ ᱠᱚ ᱵᱟᱝ ᱦᱩᱭ ᱵᱟᱲᱟᱜ ᱜᱮᱭᱟ ᱡᱮ ᱠᱩᱲᱤ ᱜᱤᱫᱽᱨᱟᱹᱭ ᱴᱷᱟᱶ ᱞᱮᱱᱠᱷᱟᱱ ᱥᱮ ᱫᱮᱱᱟ ᱯᱟᱣᱱᱟ ᱠᱚ ᱮᱢ ᱞᱮᱠᱷᱟᱱ ᱡᱮ
ᱟᱪᱷᱟ ᱟᱹᱰᱤ ᱡᱩᱛ ᱠᱟᱛᱷᱟ ᱵᱮᱤᱱ ᱞᱟᱹᱭ ᱠᱮᱫᱟ ᱚᱱᱠᱟ ᱫᱚ ᱱᱟᱦᱟᱜ ᱟᱹᱞᱤᱧ ᱫᱚ ᱟᱹᱣᱨᱤ ᱞᱤᱧ ᱧᱮᱞ ᱛᱤᱭᱳᱜᱟ ᱟᱞᱮ ᱱᱚᱛᱮ ᱫᱚ ᱚᱱᱠᱟᱱᱟᱜ ᱚᱱᱟ ᱡᱟᱦᱟᱸ ᱟᱵᱮᱱ ᱨᱮᱱᱟᱜ ᱚᱱᱟ ᱯᱨᱚᱥᱮᱥ ᱵᱮᱱ ᱞᱟᱹᱭᱮᱫᱼᱟ
ᱦᱳᱭ
ᱚᱱᱟ ᱚ ᱟᱪᱷᱟ ᱢᱟ ᱞᱟᱹᱭᱵᱱ ᱟᱵᱮᱱ ᱚᱱᱛᱮ ᱪᱮᱫ ᱞᱮᱠᱟ?
ᱟᱞᱮ ᱥᱮᱱ ᱫᱚ ᱢᱟᱱᱮ ᱵᱟᱫ ᱵᱟᱹᱠᱤ ᱫᱮᱱᱟ ᱯᱟᱣᱱᱟ ᱠᱚ ᱡᱟᱦᱟᱸ ᱱᱚᱣᱟ ᱫᱩᱣᱟᱹᱨ ᱵᱟᱯᱞᱟ ᱥᱮ ᱥᱮᱤᱨᱤᱵᱟᱨᱤ ᱵᱟᱯᱞᱟ ᱥᱮ ᱴᱩᱢᱠᱤ ᱫᱤᱯᱤᱞ ᱵᱟᱯᱞᱟ ᱢᱟᱱᱮ ᱦᱟᱱᱟᱠ ᱠᱚᱨᱮ ᱫᱚ ᱱᱩᱭ ᱛᱮᱨᱮᱞ ᱴᱮᱰᱟ ᱟᱨ ᱱᱚᱣᱟ ᱤᱭᱟᱹ ᱛᱮᱫ ᱮᱸᱦᱮᱸᱥᱮᱞ ᱴᱮᱰᱟ ᱦᱮᱸᱥᱮᱞ ᱴᱮᱰᱟ ᱫᱚ ᱞᱟᱹᱭ ᱞᱮᱠᱷᱟᱱ ᱵᱩᱡᱷᱩᱜ ᱟᱠᱚ ᱢᱮᱨᱚᱢ ᱵᱟᱠᱷᱟᱱ ᱵᱷᱮᱲᱟ ᱟᱠᱚ ᱟᱨ ᱛᱮᱨᱮᱞ ᱢᱮᱰᱟ ᱠᱷᱟᱱ ᱫᱚ ᱱᱩᱠᱩ ᱦᱮᱸᱫᱮ ᱜᱮᱠᱚ ᱛᱤᱞ ᱛᱮᱨᱮᱞ ᱫᱟᱨᱮ ᱡᱮᱢᱚᱱ ᱦᱮᱸᱫᱮ ᱜᱮᱭᱟ ᱥᱮ ᱵᱟᱝᱟ ᱛᱮᱨᱮᱞ ᱴᱷᱮᱸᱜᱟ ᱠᱚ
ᱦᱳᱭ ᱦᱳᱭ ᱦᱳᱭ
ᱦᱳᱭ ᱦᱮᱸᱫᱮ ᱢᱟᱱᱮ ᱱᱩᱠᱩ ᱥᱩᱠᱨᱤ ᱟᱫᱚ ᱚᱱᱟᱜᱮ ᱢᱟᱱᱟ ᱞᱮᱠᱟᱛᱮ ᱩᱱᱠᱩ ᱠᱚ ᱮᱢ ᱠᱚᱣᱟ ᱟᱨ ᱦᱟᱱᱟ ᱡᱟᱦᱟᱸ ᱵᱟᱯᱞᱟ ᱠᱚᱞᱟᱝ ᱞᱟᱹᱭ ᱠᱮᱫᱼᱟ ᱫᱩᱣᱟᱹᱨ ᱵᱟᱯᱞᱟ ᱥᱮ ᱴᱩᱝᱠᱤ ᱫᱤᱯᱤᱞ ᱵᱟᱯᱞᱟ ᱥᱮ ᱦᱩᱸ ᱥᱤᱞᱵᱟᱨᱤ ᱵᱟᱯᱞᱟ ᱦᱟᱱᱟ ᱵᱟᱯᱞᱟ ᱨᱮᱫᱚ ᱚᱱᱟ ᱠᱚᱨᱮ ᱫᱚ ᱟᱫᱚ ᱩ ᱩ ᱫᱮᱱᱟ ᱯᱟᱣᱱᱟ ᱫᱚ ᱤᱧ-ᱤᱧ ᱤᱱᱟᱹᱜᱮ ᱛᱟᱦᱮᱱᱟ ᱡᱮ ᱡᱷᱚᱛᱚᱣᱟᱜ ᱛᱟᱦᱮᱱᱟ ᱠᱷᱟᱹᱞᱤ ᱠᱚᱸᱰᱮᱞ ᱧᱟᱯᱟᱢ ᱵᱟᱯᱞᱟ ᱨᱮᱫᱚ ᱩᱸᱜ ᱡᱤᱭᱟᱹᱛ ᱛᱮᱫ ᱡᱟᱹᱥᱛᱤ ᱮᱰᱚᱜᱼᱟ ᱟᱞᱮ ᱥᱮᱱ ᱫᱚ ᱫᱮᱱᱟ ᱯᱟᱣᱱᱟ ᱨᱮᱫᱚ ᱱᱚᱜᱼᱚ ᱱᱚᱣᱟ ᱤᱭᱟᱹ ᱱᱚᱜᱼᱚᱭ ᱦᱮᱸᱥᱮᱞ ᱴᱮᱰᱟ ᱛᱤᱨᱤᱞ ᱴᱟᱰᱟ ᱠᱟᱛᱷᱟ ᱜᱮ ᱟ- ᱟᱨ ᱦᱟᱱᱮ ᱟᱨ ᱵᱟᱫ ᱵᱟᱹᱠᱤ ᱡᱮᱢᱚᱱ ᱠᱤᱛᱟᱹ ᱯᱟᱹᱴᱭᱟᱹ ᱪᱮᱛᱟᱱ ᱨᱮ ᱢᱟᱡᱷᱮ ᱢᱟᱡᱷᱤ ᱠᱚ ᱮᱯᱮᱢᱟ ᱪᱮᱫ ᱛᱮᱦᱤᱧ ᱜᱟᱯᱟ ᱢᱟ ᱤᱭᱟᱹ ᱠᱟᱜᱼᱟ ᱠᱚ ᱢᱚᱬᱮ ᱜᱚᱴᱟᱝ ᱟᱸ ᱫᱟᱦᱲᱤ ᱥᱮ ᱯᱟᱨᱞᱟ ᱠᱚ ᱞᱟᱹᱭ ᱮᱜᱼᱟ ᱛᱟᱨᱯᱚᱨ ᱡᱟᱦᱮᱨ ᱫᱟᱨᱮ ᱦᱤᱞᱤᱫ ᱠᱟ. ᱣᱰᱤ ᱫᱷᱩᱞᱟᱹ ᱩᱰ-ᱚᱲᱹᱟᱣᱱᱤ ᱛᱟᱯᱚᱨ ᱯᱚᱥᱟᱣᱱᱤ᱾ ᱥᱚᱝ ᱪᱟ ᱟᱪᱟᱲᱟᱣᱱᱤ᱾ ᱦᱳᱭ ᱱᱚᱜᱼᱚ ᱱᱚᱝᱠᱟᱱᱟᱜ ᱤᱭᱟᱹ ᱠᱚ ᱢᱮᱱᱟᱜᱼᱟ, ᱛᱟᱨᱯᱚᱨ ᱵᱤᱫᱤᱜᱟᱱᱟᱜ ᱯᱮᱭᱟ᱾ ᱥᱮ ᱵᱟᱝ ᱟᱨ ᱵᱤᱰᱤᱜᱟᱱᱟᱜ ᱠᱟᱱᱟ ᱠᱷᱟᱸᱰᱟ ᱞᱩᱜᱽᱲᱤᱡ ᱡᱟᱦᱟᱸ ᱵᱚᱱ ᱢᱮᱛᱟᱜ ᱠᱟᱱᱟ ᱱᱟᱜ᱾
ᱦᱳᱭ ᱦᱳᱭ ᱦᱳᱭ, ᱚᱱᱟ ᱠᱚᱫᱚ ᱟᱞᱮ ᱠᱚᱨᱮ ᱦᱚᱸ ᱤᱭᱟᱹ ᱜᱮ ᱢᱮᱱᱟᱜᱼᱟ᱾
ᱦᱳᱭ ᱟᱨ ᱱᱚᱜ-ᱱᱚᱣᱟ ᱠᱚ ᱠᱟᱥᱤ ᱜᱮᱞᱮ ᱱᱚᱜ-ᱚᱭ ᱢᱤᱫᱴᱟᱱ ᱡᱟᱭᱜᱟ ᱫᱚ ᱠᱟᱥᱤ ᱜᱮᱞᱮ ᱵᱚᱱ ᱢᱮᱜ-ᱢᱮᱛᱟᱜ ᱠᱟᱱᱟ ᱢᱤᱼᱢᱤᱫᱴᱟᱝ ᱡᱟᱭᱜᱟ ᱥᱟᱛᱮ ᱫᱟᱜ ᱴᱷᱚᱸᱜᱟ ᱫᱟᱜ᱾ ᱥᱮ ᱥᱟᱛᱮᱫᱟᱜ ᱛᱟᱢᱵᱟ ᱫᱟᱜ ᱱᱚᱣᱟ ᱜᱚᱱᱚᱝ ᱢᱤᱦᱩ ᱠᱟᱛᱷᱟ ᱡᱟᱦᱟᱸ᱾
ᱦᱳᱭ ᱦᱳᱭ ᱦᱳᱭ, ᱮᱠ
ᱦᱳᱭ ᱢᱟᱱᱮ ᱮᱸᱜᱟᱛ ᱟᱯᱟᱛ ᱵᱟᱱᱟ ᱦᱚᱲ ᱠᱤᱱ ᱛᱟᱦᱮᱱ ᱠᱷᱟᱱ ᱫᱟᱢᱠᱚᱢ ᱢᱤᱫᱴᱟᱝ ᱯᱤᱴᱷᱟᱲ ᱢᱤᱫᱴᱟᱝ ᱮᱢ ᱦᱳᱭᱳᱜᱼᱟ, ᱟᱨ ᱡᱩᱫᱤ ᱮᱸᱜᱟᱛ ᱛᱮᱫ ᱡᱩᱫᱤ ᱠᱩᱲᱤ ᱮᱸᱜᱟᱛ ᱛᱮᱫ ᱡᱩᱫᱤ ᱵᱟᱧᱪᱟᱣᱮ ᱛᱟᱦᱮᱱᱟ ᱛᱟᱦᱚᱞᱮ ᱢᱤᱫᱴᱟᱝ ᱯᱮᱴᱷᱟᱲ ᱛᱮᱫ ᱚᱜ-ᱚᱜᱠᱟ ᱟ-ᱟᱞᱮ ᱥᱮᱱᱟᱜ ᱥᱮᱨᱚᱣᱟ ᱫᱚ ᱜᱚᱝᱠᱮ ᱟ ᱚᱱᱮ ᱚᱱᱠᱟ ᱢᱮᱱᱟᱜᱼᱟ ᱱᱟᱦᱟᱜ᱾
ᱚ ᱟᱪᱪᱷᱟ ᱟᱪᱪᱷᱟ᱾
ᱟᱯᱮ ᱥᱮᱱ ᱫᱚ ᱪᱮ-ᱪᱮᱫ ᱞᱮᱠᱟ ᱢᱮᱱᱟᱜᱼᱟ ᱮᱱᱛᱮ ᱨᱮᱦᱚᱸ?
ᱜᱚᱝᱠᱮ ᱟᱞᱮᱥᱮᱱ ᱫᱚ ᱚᱱᱠᱟ ᱢᱟᱱᱮ ᱤᱭᱟᱹ ᱫᱚ ᱵᱟᱹᱱᱩᱜᱼᱟ ᱡᱮ ᱮᱢᱜᱮ ᱞᱟᱜᱟᱜ ᱦᱩᱭᱩᱜᱼᱟ᱾ ᱥᱮ ᱵᱟᱝ ᱮᱢ ᱨᱮᱦᱚᱸ ᱢᱟᱱᱮ ᱩᱱᱟᱹᱜ ᱚᱱᱮ ᱠᱚᱲᱟ ᱠᱟᱱ ᱛᱮ ᱫᱚ ᱚᱱᱠᱟᱱᱟᱜ ᱤᱭᱟᱹ ᱫᱚ ᱵᱟᱹᱱᱩᱜ-ᱟ ᱟᱞᱮ ᱥᱮᱱ ᱫᱚ᱾
ᱟᱪᱪᱷᱟ ᱟᱞᱮ ᱱᱚᱣᱟ ᱫᱚ ᱵᱟᱝ ᱮᱢ ᱞᱮᱠᱷᱟᱱ ᱪᱮᱫ ᱪᱤᱠᱟᱹᱜᱼᱟ ᱡᱟᱦᱟᱸ ᱛᱤᱥ ᱡᱟᱦᱟᱸᱭ ᱠᱩ ᱟᱵᱟᱯ ᱵᱟᱯᱞᱟᱭᱮᱱᱟ ᱤᱭᱟᱹᱭ ᱱᱟ. ᱠᱤᱱ ᱜᱤᱫᱽᱨᱟᱹ ᱯᱤᱫᱽᱨᱟᱹ ᱠᱚ ᱠᱚ ᱦᱟᱨᱟ ᱵᱩᱨᱩᱭᱮᱱᱟ ᱟᱹᱠᱤᱱ ᱨᱮᱱ ᱡᱚᱠᱷᱚᱱ ᱡᱟᱶᱟᱭ ᱥᱮ ᱵᱟᱯᱞᱟ ᱠᱚ ᱜᱟᱱ ᱮᱱᱟ ᱟᱹᱠᱤᱱ ᱨᱮᱱ ᱜᱤᱫᱽᱨᱟᱹ ᱠᱚ ᱟᱫᱚ ᱩᱱ ᱥᱚᱢᱚᱭ ᱢᱤᱫᱴᱟᱝ ᱞᱟᱡᱟᱣ ᱞᱟ ᱡᱟᱣ ᱵᱩᱡᱷᱟᱹᱜᱼᱟ ᱡᱟ ᱡᱟᱦᱟᱸᱭ ᱜᱮ ᱞᱟ. ᱭ ᱠᱮ ᱜᱤᱫᱽᱨᱟᱹ ᱪᱤᱠᱟᱹᱛᱮ ᱵᱟᱦᱟᱥᱟᱣ ᱠᱤᱱᱟ ᱥᱮ ᱥᱤᱸᱫᱩᱨ ᱫᱟᱱ ᱠᱤᱱ ᱥᱮ ᱟᱹᱠᱤᱱ ᱮᱸᱜᱟᱛ ᱟᱯᱟᱛ ᱜᱮᱛᱚ ᱵᱟᱹᱠᱤᱱ ᱜᱩᱪᱷᱟᱹᱣ ᱟᱠᱟᱫ ᱛᱟᱹᱠᱤᱱ᱾ ᱱᱚᱜ ᱱᱚᱝᱠᱟᱱ ᱠᱟᱹᱢᱤ᱾
ᱟᱪᱪᱷᱟ ᱦᱳᱭ ᱦᱳᱭ ᱟᱫᱚ ᱮᱠᱪᱩᱭᱮᱞᱤ ᱡᱟᱭᱜᱟ ᱵᱤᱥᱮᱥ ᱦᱚᱸ ᱱᱤᱭᱟᱹ ᱠᱟᱹᱴᱤᱡ ᱡᱩᱫᱟᱹ ᱫᱚ ᱡᱩᱫᱟᱹ ᱛᱟᱦᱮᱱ ᱜᱮᱭᱟ ᱛᱚ ᱟᱫᱚ ᱦᱳᱭ ᱚᱱᱟ ᱠᱚ ᱡᱟᱦᱟᱸ ᱠᱟᱛᱷᱟ ᱵᱮᱱ ᱞᱟᱹᱭ ᱠᱮᱫ ᱚᱱᱮ ᱚᱱᱟᱫᱚ ᱱᱟᱦᱟᱜ ᱠᱟᱹᱴᱤᱡ ᱟᱹᱰᱤ ᱟᱹᱞᱤᱧᱫᱚ ᱱᱟᱣᱟ ᱧᱚᱜ ᱞᱤᱧ ᱟᱹᱭᱠᱟᱹᱣᱮᱫᱼᱟ ᱟᱨ ᱪᱮᱫ᱿
ᱦᱳᱭ ᱟᱨ ᱟᱫᱚ ᱱᱚᱛᱮ ᱦᱚᱛᱚ ᱟᱞᱮ ᱥᱮᱱ ᱫᱚ ᱡᱩᱛ ᱡᱚᱵᱚᱛ ᱫᱚ ᱵᱟᱹᱪᱩᱜ ᱟᱱᱟ ᱥᱮ ᱟᱠᱚ ᱟᱠᱚ ᱛᱮᱜᱮ ᱥᱮ ᱡᱟᱦᱟᱸᱭ ᱢᱟᱱᱮ ᱮ-ᱮᱸᱜᱟᱛ ᱟᱯᱟᱛ ᱞᱮᱱᱠᱷᱟᱱ ᱠᱚ ᱟᱠᱚᱨᱮᱱ ᱜᱤᱫᱽᱨᱟᱹ ᱠᱚ ᱚᱢᱚᱱ ᱞᱮᱱᱠᱷᱟᱱ ᱤᱱᱟᱹ ᱵᱷᱤᱛᱤᱨ ᱨᱮᱜᱮ ᱠᱚ ᱟᱠᱚ ᱟᱠᱚ ᱛᱮᱜᱮ ᱠᱚ ᱮᱢ ᱜᱤᱰᱤ ᱠᱟᱜᱼᱟ ᱞᱟ. ᱭᱟ ᱚᱦᱚᱜ ᱱᱚᱣᱟ ᱞᱟᱹᱜᱤᱫ ᱪᱮᱫᱟᱜ ᱜᱷᱟᱹᱴᱛᱤ ᱛᱟᱦᱮᱸ ᱦᱩᱭᱩᱜᱼᱟ ᱥᱮ
ᱦᱳᱭ ᱦᱳᱭ ᱮᱠᱫᱚᱢ
ᱟᱹᱰᱤ ᱢᱚᱸᱡᱽ ᱵᱮᱱ ᱞᱟᱹᱭ ᱠᱮᱜᱼᱟᱰ᱾
ᱟᱪᱪᱷᱟ
ᱢᱮᱱ ᱜᱟᱱᱚᱜᱼᱟ ᱩᱱᱟᱹᱜ ᱡᱩᱫᱟᱹ ᱫᱚ ᱵᱟᱹᱱᱩᱜᱼᱟ ᱛᱷᱚᱲᱟ ᱛᱷᱚᱲᱟ ᱡᱩᱫᱟᱹ ᱢᱮᱱᱟᱜᱼᱟ ᱟᱯᱮᱥᱮᱱ ᱟᱨ ᱟᱞᱮᱥᱮᱱ ᱫᱚ᱾ ᱦᱚᱭ ᱢᱤᱫᱴᱤᱜ ᱵᱟᱨᱭᱟ ᱚᱱᱠᱟᱱ ᱤᱭᱟᱹᱨᱮ ᱟᱨ ᱵᱟᱠᱷᱟᱱ ᱯᱨᱟᱭ, ᱢᱚᱴᱟᱢᱩᱴᱤ ᱥᱮᱢ ᱧᱚᱜ ᱜᱮ,
ᱟᱞᱟᱹᱭᱤᱧ ᱵᱟᱫᱽ ᱵᱟᱹᱠᱤ ᱡᱷᱚᱛᱚ ᱜᱮ ᱥᱚᱢᱟᱱ ᱜᱮᱛᱟᱵᱚᱱᱟ ᱥᱮ ᱟᱵᱚ ᱯᱤᱞᱪᱩ ᱜᱟᱲᱟ ᱦᱚᱲ ᱠᱟᱱᱟ ᱵᱚᱱ ᱠᱷᱟᱹᱞᱤ ᱦᱟᱸᱜ, ᱛᱟᱦᱮᱸ ᱛᱟᱦᱮᱸ ᱛᱮ ᱥᱮ ᱦᱟᱸᱜ ᱦᱮᱸᱜᱻᱦᱮᱸᱜ ᱦᱟᱸᱰᱮ ᱦᱟᱸᱰᱮ ᱡᱟᱸᱫᱮ ᱛᱟᱸᱫᱮ ᱢᱮᱱᱟᱜ ᱵᱚᱱᱟ ᱵᱟᱠᱷᱟᱱ ᱡᱚᱻᱡᱚᱛᱚ ᱨᱚᱲ ᱦᱚᱸ, ᱛᱟᱵᱚᱱ ᱢᱤᱫᱜᱮ ᱚᱞ ᱦᱚᱸ ᱛᱵᱚᱱ ᱢᱤᱫ, ᱜᱮ ᱠᱷᱟᱹᱞᱤ ᱱᱚᱣᱟ ᱤᱭᱟᱹ ᱜᱮ‌ ᱡᱷᱚᱛᱚ ᱡᱷᱚᱛᱚᱣᱟᱜ, ᱜᱮ ᱥᱟᱱᱟᱢᱟᱜ ᱜᱮ ᱴᱷᱤᱠ ᱜᱮᱛᱟᱵᱚᱱᱟ ᱥᱮ ᱵᱟᱝ᱾
ᱮᱠᱫᱚᱢ ᱮᱠᱫᱚᱢ ᱟᱫᱚ ᱦᱟᱸᱰᱮ ᱱᱟᱰᱮ ᱠᱟᱹᱴᱤᱜ ᱢᱮᱱᱟᱜ ᱵᱚᱱ ᱛᱮ ᱡᱟᱸᱫᱮ ᱛᱟᱱᱫᱮ ᱥᱮᱱ ᱥᱮᱱᱛᱮ ᱠᱟᱹ ᱴᱤᱜ ᱚᱱᱟᱜᱮ ᱯᱟᱥᱱᱟᱣ ᱯᱟᱥᱱᱟᱣ ᱛᱮ ᱦᱟᱱ ᱢᱟᱱᱮ ᱪᱮᱫ ᱞᱤᱧ ᱞᱟᱹᱭᱟ ᱚᱱᱟ ᱡᱤᱱᱤᱥ ᱜᱮ ᱠᱟᱹᱴᱤᱜ ᱵᱷᱮᱜᱟᱨ ᱤᱭᱟᱹ ᱧᱚᱜ ᱠᱟᱱᱟ ᱟᱨ ᱪᱮᱫ᱾
ᱦᱳᱭ,
ᱵᱟᱠᱷᱟᱱ ᱡᱷᱚᱛᱚᱟᱜ ᱜᱮ ᱴᱷᱤᱠ ᱜᱮᱛᱟᱵᱚᱱᱟ᱾
ᱚᱸ
ᱞᱟᱹᱭ ᱟᱞᱤᱧ ᱜᱚᱝᱠᱮ ᱴᱷᱤᱠ ᱜᱮᱭᱟ ᱟᱹᱰᱤ ᱜᱟᱱ ᱞᱟᱝ ᱛᱷᱩᱛᱤ ᱠᱮᱫᱼᱟ ᱱᱚᱜᱼᱚᱭ ᱤᱭᱟᱹ ᱢᱟ ᱟᱹᱞᱤᱧ ᱯᱟᱥᱴᱟ, ᱴᱟ ᱠᱷᱚᱱ ᱟᱹᱰᱤ ᱟᱹᱰᱤ ᱥᱟᱨᱦᱟᱣ ᱛᱟᱦᱮᱱ ᱠᱟᱱ ᱦᱟᱱᱟ᱾
ᱦᱳᱭ ᱮᱠᱫᱚᱢ ᱮᱠᱫᱚᱢ ᱥᱚᱢᱚᱭ ᱠᱚᱦᱚᱸ ᱪᱟᱵᱟ ᱦᱮᱜ ᱮᱱ ᱛᱟᱞᱟᱝᱟ᱾
ᱦᱳᱭ ᱚᱱᱟ ᱠᱷᱟᱹᱛᱤᱨ ᱜᱮ ᱚᱱᱮᱧ ᱠᱚᱭᱚᱜ ᱠᱮᱫᱛᱮ ᱟᱫᱚᱧ ᱤᱧᱼᱟ ᱢᱟ ᱟᱹᱞᱤᱧ ᱯᱟᱥᱴᱟ ᱠᱷᱚᱱ,